ᱦᱮᱞᱳ᱾
ᱦᱮᱸ ᱜᱚᱢᱠᱮ ᱡᱚᱸᱦᱟᱨ ᱜᱮ᱾
ᱦᱳᱭ ᱜᱚᱢᱠᱮ ᱡᱚᱸᱦᱟᱨ ᱜᱮ᱾
ᱦᱮᱸ ᱜᱚᱢᱠᱮ ᱟᱫᱚ ᱪᱮᱫ ᱠᱚᱵᱤᱱ ᱪᱤᱠᱟᱹ ᱵᱟᱲᱟᱭᱮᱫ-ᱟ ᱱᱤᱛᱚᱜ ᱫᱚ?
ᱮ ᱜᱚᱢᱠᱮ ᱱᱤᱛᱚᱜ ᱫᱚ ᱱᱟᱦᱟᱜ ᱚᱱᱠᱟ ᱫᱚ ᱪᱮᱫ ᱠᱚᱜᱮ ᱪᱮᱫ ᱠᱚᱜᱮ ᱵᱟᱝ ᱪᱤᱠᱟᱹ ᱵᱟᱲᱟᱭ ᱦᱩᱭᱩᱜᱼᱟ ᱟᱨ ᱱᱤᱛᱚᱜ ᱫᱚ ᱚᱱᱠᱟᱜᱮ ᱴᱟᱭᱤᱢ ᱯᱟᱥ ᱞᱮᱠᱟ ᱱᱟᱦᱟᱜ ᱫᱟᱬᱟᱱ ᱩᱰᱩᱠ ᱦᱩᱭ ᱠᱟᱱᱟ ᱢᱮᱱᱫᱚ ᱟᱞᱮ ᱟᱛᱩ ᱢᱩᱫᱽ ᱨᱮ ᱜᱮ᱾ ᱟᱨ ᱜᱚᱢᱠᱮ ᱢᱮᱱᱫᱚ ᱟᱵᱤᱱ ᱫᱚ ᱱᱟᱦᱟᱜ ᱚᱱᱠᱟ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ?
ᱦᱮᱸ ᱜᱚᱢᱠᱮ ᱪᱮᱫ ᱦᱚᱸ ᱵᱟᱹᱞᱤᱧ ᱪᱤᱠᱟᱹᱭᱟ ᱱᱤᱛᱚᱜ ᱫᱚ᱾ ᱱᱤᱛᱚᱜ ᱫᱚ ᱟᱹᱞᱤᱧ ᱫᱚ ᱦᱟᱸᱜ ᱟᱸ ᱛᱤᱱᱟᱹᱜ ᱵᱟᱡᱟᱣᱮᱱᱟ ᱱᱚᱜᱼᱚᱭ ᱟᱭᱩᱵ ᱥᱩᱨ ᱜᱚᱫ ᱮᱱᱟ ᱟᱫᱚ ᱱᱤᱛᱳᱜ ᱫᱚ ᱠᱟᱹᱡ ᱪᱩᱞᱩᱝ ᱵᱟᱡᱟᱨ ᱥᱮᱱ ᱦᱟᱸᱜ ᱞᱤᱧ ᱪᱟᱞᱟᱜᱼᱟ ᱢᱚᱱᱮᱭᱮᱫᱼᱟ ᱞᱤᱧ᱾ ᱟᱨ ᱱᱤᱛᱚᱜ ᱫᱚ ᱦᱟᱸᱜ ᱞᱤᱧ ᱫᱩᱲᱩᱵ ᱦᱟᱛᱟᱲ ᱟᱠᱟᱱ ᱜᱮᱭᱟ ᱱᱚᱜ ᱚᱭ ᱚᱲᱟᱜ ᱥᱮᱱᱨᱮᱜᱮ᱾
ᱟᱦ ᱱᱤᱦᱟᱹᱛᱤ ᱜᱮ ᱜᱚᱢᱠᱮ ᱢᱤᱫ ᱩᱰᱟᱹᱝ ᱫᱚ ᱱᱟᱦᱟᱜ ᱟᱵᱚᱣᱟᱜ ᱢᱟᱭᱤᱱᱰ ᱯᱷᱨᱮᱥ ᱞᱮᱠᱟ ᱵᱟᱡᱟᱨ ᱥᱮ ᱚᱱᱠᱟᱱᱟᱜ ᱢᱤᱫ ᱥᱮ ᱫᱟᱬᱟᱸ ᱫᱚ ᱱᱤᱟᱹᱛᱤ ᱫᱚ ᱚᱰᱚᱠ ᱫᱚᱨ ᱠᱟᱨ ᱠᱟᱱᱟ ᱥᱮ ᱪᱮᱫ ᱵᱮᱱ ᱞᱟᱹᱭᱟ?
ᱦᱮᱸ ᱜᱚᱢᱠᱮ ᱱᱚᱣᱟ ᱠᱚᱫᱚ ᱫᱚᱨᱠᱟᱨ ᱜᱮ ᱠᱟᱱᱟ᱾ ᱮᱸ ᱢᱟᱹᱱᱢᱤ ᱡᱤᱭᱚᱱ ᱨᱮ ᱟᱵᱚ ᱥᱟᱱᱛᱟᱲ ᱦᱚᱲ ᱫᱚ ᱠᱟᱹᱢᱤ ᱠᱷᱟᱹᱴᱩᱣᱟᱹ ᱦᱚᱲ ᱠᱟᱱᱟ ᱵᱚᱱ ᱥᱮ᱾ ᱟᱫᱚ ᱫᱤᱱᱟᱹᱥᱟᱨᱟ ᱠᱟᱹᱢᱤ ᱠᱷᱟᱹᱴᱣᱟᱹ ᱯᱚᱨ ᱠᱟᱹᱡ ᱪᱩᱞᱩᱝ ᱨᱮᱦᱚᱸ ᱢᱚᱱᱮ ᱥᱟᱱᱛᱤ ᱞᱮᱠᱟ ᱵᱟᱡᱟᱨ ᱥᱮᱫ ᱦᱟᱴ ᱥᱮᱱ ᱫᱚ ᱠᱟᱹᱡ ᱪᱟᱞᱟᱣ ᱫᱚ ᱞᱟᱹᱠᱛᱤ ᱠᱟᱱ ᱜᱮᱭᱟ᱾
ᱦᱳᱭ ᱟᱦ ᱠᱟᱨᱚᱱ ᱟᱵᱚ ᱥᱟᱨᱟᱠᱷᱚᱱ ᱱᱤᱛᱚᱜ ᱫᱚ ᱱᱟᱦᱟᱜ ᱧᱮᱞ ᱵᱮᱱ ᱟᱦ᱾ ᱚᱱᱠᱟᱱᱟᱜ ᱟᱥᱟᱲ ᱵᱚᱸᱜᱟ ᱨᱮᱭᱟᱜ ᱢᱮᱱᱫᱚ ᱦᱩᱲᱩ ᱨᱚᱦᱚᱭ ᱨᱮᱱᱟᱜ ᱟᱹᱰᱤ ᱟᱭᱢᱟ ᱟᱭᱢᱟ ᱵᱚᱱ ᱠᱟᱹᱢᱤ ᱠᱟᱥᱱᱤᱭᱮᱫᱟ ᱱᱤᱦᱟᱹᱛᱤ ᱚᱱᱠᱟᱱᱟᱜ ᱢᱤᱫ ᱢᱚᱱ ᱯᱷᱨᱮᱥ ᱥᱮ ᱟᱵᱚᱣᱟᱜ ᱢᱚᱱᱮ ᱯᱷᱨᱮᱥ ᱞᱮᱠᱟ ᱟᱞᱚ ᱱᱤᱦᱟᱹᱛᱤ
ᱢᱮᱱᱫᱚ ᱩᱰᱩᱠᱚᱜ ᱞᱟᱜᱟᱜ ᱜᱮᱭᱟ ᱟᱨ ᱞᱟᱜᱟᱜᱼᱟ ᱩᱰᱩᱠ ᱞᱮᱱᱠᱷᱟᱱ ᱟᱵᱚᱣᱟᱜ ᱢᱮᱱᱫᱚ ᱢᱚᱱᱮ ᱡᱤᱣᱤ ᱟᱹᱰᱤ ᱯᱷᱨᱮᱥ ᱜᱮ ᱵᱩᱡᱷᱟᱹᱜᱼᱟ ᱦᱮᱸ᱾
ᱦᱮᱸ ᱜᱚᱢᱠᱮ ᱟ᱾ ᱟᱨ ᱟᱹᱵᱤᱱ ᱫᱚ ᱱᱤᱭᱟᱹ ᱱᱤᱭᱟᱹ ᱴᱟᱭᱤᱢ ᱨᱮᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ ᱟᱨ?
ᱦᱮᱸ ᱜᱚᱢᱠᱮ ᱱᱤᱛ ᱫᱚ ᱱᱟᱦᱟᱜ ᱟᱦ ᱡᱟᱸᱠᱜᱮ ᱱᱤᱛᱚᱜ ᱱᱟᱦᱟᱜ ᱟᱹᱭᱩᱵ ᱛᱚᱨᱟ ᱦᱟᱹᱵᱤᱡ ᱱᱚᱱᱛᱮ ᱨᱮ ᱛᱟᱦᱮᱸ ᱜᱮ ᱦᱩᱭᱩᱜᱼᱟ ᱟᱨ ᱚᱱᱠᱟᱜᱮ ᱟᱹᱭᱩᱵ ᱛᱚᱨᱟ ᱚᱲᱟᱜ ᱪᱟᱞᱟᱣ ᱠᱟᱛᱮᱫ ᱱᱟᱦᱟᱜ ᱢᱚᱴᱟ ᱢᱩᱴᱤ
ᱥᱟᱛ ᱵᱟᱡᱮ ᱥᱮᱱ ᱦᱟᱸᱜ ᱚᱲᱟᱜ ᱪᱟᱞᱟᱜ ᱦᱩᱭᱩᱜᱼᱟ᱾ ᱚᱲᱟᱜ ᱪᱟᱞᱟᱣ ᱠᱟᱛᱮᱫ ᱱᱦᱟᱸᱜ ᱚᱱᱠᱟ ᱜᱮ ᱠᱟᱹᱴᱤᱡ ᱚᱱᱟ ᱠᱷᱟᱛᱟ ᱠᱚᱞᱚᱢ ᱠᱚ ᱥᱟᱵ ᱠᱟᱛᱮᱫ ᱱᱟᱦᱟᱜ ᱩᱭᱩᱝ ᱵᱟᱲᱟᱭ ᱦᱩᱭᱩᱜᱼᱟ ᱢᱤᱫ ᱜᱷᱩᱲᱤᱡ ᱞᱮᱠᱟ᱾
ᱦᱮᱸ ᱜᱚᱝᱠᱮ᱾
ᱱᱤᱦᱟᱹᱛᱤ ᱚᱱᱟ ᱠᱚᱦᱚᱸ ᱩᱭᱩᱝ ᱫᱚᱨᱠᱟᱨ ᱠᱟᱱᱟ᱾ ᱠᱟᱨᱚᱱ ᱡᱟᱦᱟᱸ ᱛᱤᱱᱟᱹᱜ ᱫᱤᱱ ᱩᱢᱮᱨ ᱛᱟᱦᱮᱸᱱᱟ ᱤᱱᱟᱹᱜ ᱫᱤᱱ ᱫᱚ ᱪᱮᱥᱴᱟ ᱨᱮᱜᱮ ᱛᱟᱦᱮᱸᱱ ᱦᱩᱭᱩᱜᱼᱟ ᱟᱨ ᱯᱚᱨᱮ ᱱᱟᱦᱟᱜ ᱩᱢᱮᱨ ᱠᱚ ᱪᱟᱞᱟᱣ ᱜᱚᱫ ᱞᱮᱱᱠᱷᱟᱱ ᱫᱚ ᱦᱟᱸᱜ ᱩᱱ ᱫᱚ ᱱᱟᱦᱟᱜ ᱵᱟᱝ ᱨᱮᱦᱚᱸ ᱴᱷᱤᱠ ᱜᱮᱭᱟ ᱟᱨ ᱠᱚᱨᱟᱣ ᱠᱚᱨᱟᱣ ᱛᱮ ᱡᱩᱫᱤ ᱚᱱᱠᱟ ᱥᱟᱠᱥᱮᱥ ᱫᱟᱲᱮᱭᱟᱜ ᱠᱷᱟᱱ ᱫᱚ ᱱᱟᱯᱟᱭ ᱜᱮ ᱱᱟᱯᱟᱭ ᱜᱮ ᱦᱩᱭᱩᱜᱼᱟ᱾ ᱟᱨ ᱜᱚᱢᱠᱮ ᱢᱮᱱ ᱫᱚ ᱟᱦ ᱢᱤᱫᱽ ᱴᱤᱡ ᱥᱟᱠᱟᱢ ᱵᱟᱨᱮ ᱛᱮᱞᱟᱝ ᱨᱚᱯᱚᱲᱟ ᱥᱮ ᱪᱮᱫ ᱵᱮᱱ ᱞᱟᱹᱭ ᱫᱟ
ᱦ ᱦᱮᱸ ᱜᱚᱸᱠᱮ ᱥᱟᱠᱟᱢ ᱵᱟᱨᱮᱛᱮ ᱨᱚᱯᱚᱲ ᱞᱮᱱ ᱠᱷᱟᱱ ᱢᱟ ᱟᱹᱰᱤ ᱱᱟᱯᱟᱭᱚᱜᱼᱟ ᱤᱱᱟᱹ ᱠᱷᱟᱱ ᱟᱹᱰᱤ ᱠᱤᱪᱷᱩ ᱵᱟᱰᱟᱭᱚᱜᱼᱟ ᱵᱟᱰᱟᱭ ᱵᱟᱲᱟᱜᱼᱟ
ᱦᱳᱭ ᱟᱵᱽᱤᱱ ᱫᱚ ᱜᱚᱝᱠᱮ ᱟᱵᱚ ᱱᱚᱣᱟ ᱥᱟᱱᱛᱟᱲ ᱥᱚᱢᱟᱡᱽ ᱨᱮᱭᱟᱜ ᱟᱢᱮᱱᱻᱫᱚ ᱱᱚᱜᱼᱱᱟ ᱟᱨ ᱵᱟᱯᱞᱟ ᱵᱤᱦᱟᱹᱱᱤᱭᱮ ᱞᱟᱝ ᱨᱚᱯᱚᱲ ᱞᱮᱱ ᱠᱷᱟᱱ ᱱᱤᱦᱟᱹᱛᱤ ᱯᱟᱞᱮ ᱱᱟᱯᱟᱭ ᱠᱚᱜᱼᱟ
ᱦᱮᱸ ᱜᱚᱝᱠᱮ ᱟᱹᱰᱤ ᱜᱮ ᱱᱟᱯᱟᱭ ᱠᱚᱜᱼᱟ ᱟᱫᱚ ᱟᱹᱵᱤᱱ ᱜᱮ ᱢᱟᱹᱨ ᱞᱟᱹᱭ ᱜᱚᱫ ᱠᱟᱜ ᱵᱤᱱ
ᱦᱳᱭ ᱜᱚᱝᱠᱮ ᱢᱮᱱᱫᱚ ᱟᱞᱮ ᱫᱤᱥᱚᱢ ᱫᱚ ᱚᱠᱟ ᱞᱮᱠᱟ ᱥᱮ ᱟᱯᱮ ᱫᱤᱥᱚᱢ ᱚᱠᱟ ᱞᱮᱠᱟ ᱚᱱᱟ ᱵᱟᱨᱮ ᱛᱮᱞᱟᱝ ᱨᱚᱯᱚᱲᱟ ᱥᱮ ᱪᱮᱫ
ᱦᱮᱸ ᱜᱚᱝᱠᱮ ᱟᱹᱰᱤ ᱱᱟᱯᱟᱭᱚᱜᱼᱟ
ᱦᱳᱭ ᱟᱞᱮ ᱫᱤᱥᱚᱢ ᱫᱚ ᱜᱚᱝᱠᱮ ᱱᱚᱝᱠᱟᱱᱟ ᱦᱟᱸᱜ ᱢᱮᱱ ᱫᱚ ᱟᱸᱦ ᱱᱚᱜᱼᱚᱭ ᱡᱮᱢᱚᱱ ᱡᱟᱦᱟᱸ ᱟᱛᱳ ᱨᱮ ᱜᱮ ᱢᱤᱫ ᱠᱩᱲᱤ ᱜᱤᱫᱟᱹᱨ ᱠᱩᱥᱤ ᱠᱟᱛᱮᱫ ᱥᱮ ᱩᱱᱤ ᱡᱟᱦᱟᱸᱭ ᱫᱚᱦᱚᱭ ᱮᱭᱟᱭ ᱩᱱᱤ ᱠᱩᱥᱤ ᱠᱟᱛᱮᱫ ᱱᱟᱦᱟᱜ ᱚᱲᱟᱜ ᱨᱮ ᱜᱟᱨᱡᱮᱱ ᱴᱷᱮᱡ ᱞᱟᱹᱭ ᱟᱠᱚ ᱦᱚᱭ ᱡᱮ ᱵᱟᱝ ᱢᱟ ᱱᱩᱭ ᱠᱩᱲᱤ ᱜᱤᱫᱽᱨᱟᱹᱧ ᱠᱩᱥᱤ ᱠᱟᱫᱮᱭᱟ ᱦᱮᱸ ᱟᱨ ᱛᱟᱦᱞᱮ ᱚᱱᱠᱟ ᱜᱮ ᱮᱱ ᱱᱚᱸᱰᱮᱨᱮᱱ ᱜᱟᱨᱡᱮᱱ ᱠᱚ ᱦᱚᱸ ᱠᱚ ᱛᱚᱫᱚᱱᱛᱚ ᱠᱚ ᱦᱟᱛᱟᱣᱟ ᱦᱟᱛᱟᱣᱟ ᱥᱮ ᱚᱱᱟ ᱚᱱᱟ ᱟᱹᱛᱩ ᱨᱮ ᱢᱤᱫ ᱨᱟᱭ ᱵᱟᱹᱥᱭᱟᱹ ᱞᱮᱠᱟᱱᱤᱡ ᱧᱟᱢ ᱠᱟᱛᱮᱫ ᱩᱱᱤ ᱥᱟᱞᱟᱜ ᱜᱟᱯᱟᱞ ᱢᱟᱨᱟᱣ ᱠᱟᱛᱮᱫ ᱱᱟᱦᱟᱜ ᱩᱱᱤ ᱥᱟᱞᱟᱜ ᱜᱟᱯᱚᱞ ᱢᱟᱨᱟᱣ ᱠᱟ ᱛᱮᱫ ᱱᱦᱟᱜ ᱩᱱᱤ ᱧᱮᱸᱧᱮᱸᱞ ᱠᱚ ᱪᱟᱞᱟᱜᱼᱟ ᱯᱳᱭᱞᱳ ᱛᱮ ᱫᱚ ᱱᱟᱦᱜ ᱩᱱᱤ ᱡᱟᱶᱟᱭ ᱵᱟᱹᱵᱩ ᱜᱮ ᱪᱟᱞᱟᱜ ᱟᱭ ᱦᱚᱭ ᱛᱚ ᱧᱮᱞ ᱠᱟᱫᱮ ᱨᱮᱦᱚᱸᱭ
ᱦᱮᱸ ᱪᱟᱞᱟᱣ ᱠᱟᱛᱮᱫ ᱡᱩᱫᱤ ᱱᱟᱦᱟᱜ ᱠᱩᱥᱤ ᱨᱟᱹᱥᱤᱭᱮᱱᱟ ᱠᱩᱥᱤ ᱨᱟᱹᱡᱤᱭᱮᱱᱟ ᱚᱱᱟ ᱯᱚᱨᱮ ᱛᱮ ᱱᱟᱦᱟᱜ ᱟᱨᱚ ᱟᱭᱳ ᱵᱟᱵᱟ ᱛᱤᱠᱤᱱ ᱩᱱᱠᱤᱱ ᱠᱤᱱ ᱪᱟᱞᱟᱜᱼᱟ ᱟᱭᱳ ᱵᱟᱵᱟ ᱛᱮ ᱠᱚ ᱪᱟᱞᱟᱣ ᱠᱟᱛᱮ ᱩᱱᱠᱩ ᱦᱚᱸ ᱡᱩᱫᱤ ᱠᱩᱥᱤ ᱨᱟᱹᱡᱤᱜ ᱟᱠᱚ ᱤᱱᱟᱹ ᱯᱚᱨᱮ ᱫᱚ ᱱᱦᱟᱸᱜ ᱩᱱᱠᱩ ᱠᱩᱲᱤ ᱯᱟᱦᱴᱟ ᱦᱮᱡ ᱠᱟᱛᱮᱫ ᱚᱱᱠᱟ ᱴᱷᱟᱬᱚᱸ ᱜᱚᱴᱟ ᱫᱤᱱ ᱜᱚᱴᱟᱭᱟᱠᱚ ᱚᱱᱠᱟ ᱠᱟᱛᱮᱫ ᱩᱱᱠᱩ ᱠᱚ ᱦᱤᱡᱩᱜᱼᱟ ᱦᱮᱡ ᱠᱟᱛᱮᱫ ᱚᱱᱠᱟ ᱜᱮ ᱟᱭᱢᱟ-ᱟᱭᱢᱟ ᱱᱟᱯᱟᱭ ᱱᱟᱯᱟᱭ ᱵᱮᱣᱦᱟᱨ ᱮᱢ ᱠᱟᱛᱮᱫ ᱱᱦᱟᱜ ᱠᱚ ᱟᱛᱟᱝ ᱫᱟᱨᱟᱢ ᱠᱟᱛᱮᱫ ᱦᱳᱭᱛᱳ ᱡᱩᱫᱤ ᱠᱩᱲᱤ ᱜᱤᱫᱽᱟᱹᱨ ᱯᱟᱦᱴᱟ ᱠᱚ ᱠᱩᱥᱤ ᱨᱟᱹᱡᱤᱭᱱᱟ ᱛᱟᱦᱚᱞᱮ ᱤᱱᱟᱹ ᱠᱷᱟᱱ ᱫᱚ ᱱᱟᱦᱟᱜ ᱟᱨ ᱥᱟᱱᱟᱢ ᱩᱱᱠᱩ ᱜᱟᱨᱡᱮᱱ ᱠᱚ ᱢᱤᱫ ᱠᱟᱛᱮᱫ ᱥᱮ ᱚᱱᱟ ᱥᱟᱞᱟᱜ ᱛᱮ ᱟᱹᱛᱩ ᱢᱟᱺᱡᱷᱤ ᱦᱚᱲ ᱥᱮ ᱢᱚᱬᱮ ᱦᱚᱲ ᱱᱟᱦᱟᱜ ᱜᱚᱞᱯᱷᱚ ᱜᱚᱴᱟ ᱠᱟᱛᱮᱫ ᱚᱠᱟ ᱫᱤᱱ ᱵᱟᱯᱞᱟ ᱜᱚᱴᱟ ᱚᱠᱟ ᱫᱤᱱ ᱦᱤᱞᱚᱜ ᱵᱚᱱ ᱵᱟᱯᱞᱟᱜ ᱵᱟᱯᱞᱟ ᱚᱠᱟ ᱫᱤᱱ ᱵᱚᱱ ᱴᱟᱬᱚ ᱜᱚᱴᱟᱭᱟ ᱦᱮᱸ ᱚᱱᱠᱟ ᱜᱮ ᱱᱦᱟᱜ ᱟᱠᱚ ᱜᱟᱯᱟᱞ ᱢᱟᱨᱟᱣ ᱠᱟᱛᱮᱫ ᱚᱱᱠᱟ ᱜᱮ ᱤᱱᱟᱹ ᱠᱷᱟᱱ ᱥᱟ ᱟᱹᱰᱤ ᱥᱟᱸᱜᱮ ᱯᱮᱲᱟ ᱛᱟᱵᱚ ᱟᱵᱚ ᱥᱟᱱᱛᱟᱲ ᱢᱟᱹᱱᱢᱤ ᱨᱮᱱ ᱫᱚ ᱱᱦᱟᱜ ᱚᱱᱠᱟ ᱜᱮ ᱫᱟᱹᱭ ᱞᱟᱹᱯᱟᱹᱭ ᱱᱦᱟᱜ ᱞᱮᱴᱚᱜᱼᱟ
ᱦᱩᱸ ᱥᱩᱨ ᱫᱤᱱ ᱞᱮᱠᱟᱱᱟᱜ ᱛᱮ ᱟᱞᱚᱝ ᱫᱤᱱ ᱨᱮᱜᱮ ᱱᱦᱟᱜ ᱠᱚ ᱫᱤᱱᱟ ᱟᱞᱮ ᱥᱮᱫ ᱫᱚ ᱜᱚᱝᱠᱮ
ᱠᱷᱩᱵ ᱥᱩᱨ ᱫᱤᱱ ᱨᱮᱻᱫᱚ ᱦᱟᱸᱜ ᱛᱟᱦᱚᱞᱮ ᱵᱟᱝᱟ
ᱦᱳᱭ ᱜᱚᱝᱠᱮ
ᱦᱮᱸ ᱜᱚᱝᱠᱮ ᱟᱞᱮ ᱱᱚᱛᱮ ᱦᱚᱸ ᱞᱟᱹᱭ ᱠᱮᱫ ᱵᱤᱱ ᱠᱷᱟᱹᱭᱱᱤᱠ ᱛᱮ ᱚᱱᱠᱟ ᱜᱮ ᱥᱮᱢ ᱫᱚ ᱥᱮᱢ ᱜᱮ ᱛᱟᱨ ᱢᱚᱫᱽᱷᱮ ᱠᱤ ᱪᱷᱩᱴᱦᱤ ᱯᱷᱟᱨᱮᱢ ᱛᱟᱢ ᱢᱮᱱᱟᱜᱼᱟ᱾ ᱡᱮᱨᱚᱠᱚᱢ ᱟᱞᱮ ᱱᱚᱛᱮ ᱫᱚ ᱱᱦᱟᱸᱜ, ᱟᱹᱵᱤᱱ ᱚᱱᱟ ᱧᱮᱞ ᱠᱟᱛᱷᱟ ᱵᱤᱱ ᱞᱟᱹᱭ ᱠᱮᱫ ᱫᱚ ᱡᱟᱸᱦᱟᱸ ᱠᱚᱲᱟ ᱚᱲᱟᱜ ᱦᱚᱲ ᱥᱮ ᱪᱮᱜ ᱠᱩᱲᱤ ᱚᱲᱟᱜ ᱦᱚᱲ ᱦᱟᱸᱜ ᱧᱮᱞ ᱧᱮᱯᱮᱞ ᱠᱚ ᱪᱟᱞᱟᱜᱼᱟ᱾
ᱦᱩᱸ
ᱡᱟᱦᱟᱸ ᱞᱮᱠᱟ ᱨᱟᱭᱵᱟᱹᱥᱤᱭᱟᱹ ᱥᱟᱵ ᱠᱟᱛᱮ ᱦᱟᱸᱜ᱾ ᱩᱝᱠᱩ ᱢᱟᱲᱟᱝ ᱠᱚᱲᱟ ᱛᱤᱠᱤᱱ ᱠᱤᱱ ᱪᱟᱞᱟᱜᱼᱟ᱾
ᱦᱳᱭ ᱾
ᱥᱮᱢ ᱚᱱᱟ ᱠᱚ ᱡᱤᱱᱤᱥᱴᱟᱜ ᱨᱮᱫᱚ ᱡᱷᱚᱛᱚ ᱧᱚᱜ ᱜᱮ ᱥᱮᱢ ᱜᱮᱭᱟ, ᱛᱟᱨ ᱢᱚᱫᱽᱫᱷᱮ ᱨᱮ ᱡᱟᱦᱟᱸ ᱵᱟᱯᱞᱟ ᱨᱮᱱᱟᱜ ᱠᱟᱹᱢᱤᱴᱟᱜ ᱮᱱᱛᱮ ᱡᱟᱦᱟᱸ ᱫᱚ ᱚᱱᱟ ᱫᱚ ᱵᱟᱨ ᱨᱚᱠᱚᱢ ᱵᱷᱟᱵᱮ ᱥᱮ ᱯᱮ ᱨᱚᱠᱚᱢ ᱵᱷᱟᱵᱮ ᱟᱹᱞᱤᱧᱟᱜ ᱴᱷᱤᱠ ᱵᱟᱹᱞᱤᱧ ᱵᱟᱲᱟᱭᱟ ᱾ ᱛᱟᱨ ᱢᱚᱫᱽᱫᱷᱮ ᱵᱟᱞᱤᱧ ᱵᱟᱲᱟᱭᱟ ᱚᱱᱟᱞᱤᱧ ᱞᱟᱹᱭᱟᱜᱼᱟ ᱞᱟᱹᱭᱮᱜᱼᱟ
ᱦᱳᱭ ᱾
ᱡᱮᱨᱚᱠᱚᱢ ᱢᱤᱴᱟᱹᱱ ᱵᱟᱯᱞᱟ ᱫᱚ ᱦᱩᱭᱩᱜ ᱠᱟᱱᱟ ᱠᱩᱲᱤ ᱚᱲᱟᱜ ᱨᱮ ᱦᱩᱭᱩᱜᱼᱟ᱾ ᱢᱟᱱᱮ ᱡᱟᱦᱟᱸ ᱤᱸᱛᱩᱫ ᱥᱤᱸᱫᱩᱨ ᱡᱤᱱᱤᱥᱴᱟᱜ ᱮᱱᱛᱮ ᱚᱱᱟ ᱫᱚ ᱢᱤᱜᱴᱮᱱ ᱫᱚ ᱦᱟᱸᱜ ᱠᱩᱲᱤ ᱚᱲᱟᱜ ᱨᱮ ᱦᱩᱭᱩᱜᱼᱟ ᱟᱨ ᱢᱤᱜᱴᱮᱱ ᱫᱚ ᱵᱟᱦᱩ ᱟᱹᱜᱩ ᱠᱟᱛᱮ ᱠᱚᱲᱟ ᱚᱲᱟᱜ ᱨᱮ ᱦᱩᱭᱩᱜᱼᱟ᱾
ᱟᱪᱪᱷᱟ ᱟᱪᱪᱷᱟ ᱟᱪᱪᱷᱟ ᱾
ᱦᱳᱭ, ᱡᱟᱦᱟᱸ ᱞᱮᱠᱟ ᱵᱷᱟᱵᱮ ᱮᱸ ᱫᱩᱣᱟᱹᱨ ᱵᱟᱯᱞᱟ ᱡᱟᱦᱟᱸ ᱠᱚ ᱞᱟᱹᱭᱟ
ᱚᱱᱟ ᱫᱚ ᱦᱟᱸᱜ ᱠᱩᱲᱤ ᱚᱲᱟᱜ ᱨᱮᱜᱮ ᱤᱛᱩᱫ ᱥᱤᱸᱫᱩᱨ ᱫᱚ ᱦᱩᱭᱩᱜᱼᱟ ᱾
ᱟᱪᱪᱷᱟ, ᱟᱪᱪᱷᱟ, ᱦᱳᱭ ᱜᱚᱝᱠᱮ᱾ ᱦᱮᱸ, ᱢᱮᱱ ᱞᱮᱠᱷᱟᱱ ᱫᱚ ᱟᱞᱮ ᱫᱤᱥᱚᱢ ᱦᱚᱸ ᱱᱟᱦᱟᱜ ᱚᱱᱠᱟᱜᱮ ᱤᱛᱩᱫ ᱥᱤᱸᱫᱩᱨ ᱫᱚ ᱱᱟᱦᱟᱜ ᱟ ᱠᱩᱲᱤ ᱚᱲᱟᱜ ᱨᱮᱜᱮ ᱢᱮᱱᱫᱚ ᱟᱞᱮ ᱱᱚᱣᱟ ᱠᱚᱲᱟ ᱯᱟᱣᱴᱷᱟ ᱨᱮᱱ ᱦᱟᱸᱜ ᱚᱱᱠᱟᱜᱮ ᱜᱩᱲ ᱫᱟᱠᱟ ᱥᱮ ᱚᱱᱠᱟᱱᱟᱜ ᱢᱤᱜᱴᱤᱡ ᱟᱡᱚ ᱠᱟᱛᱮᱫ ᱥᱮ ᱡᱚᱢ ᱠᱟᱛᱮᱫ ᱱᱟᱦᱟᱜ ᱟᱜ ᱜᱟᱹᱰᱤ ᱠᱚᱨᱮ ᱱᱟᱦᱟᱜ ᱚᱱᱠᱟᱜᱮ ᱥᱩᱱᱩᱢ ᱟᱸ ᱫᱷᱩᱯ ᱫᱷᱚᱨᱟᱣ ᱟᱛᱮᱫ ᱥᱤᱸᱫᱩᱨ ᱴᱤᱰᱟᱹᱜ ᱟᱛᱮᱫ ᱱᱟᱦᱟᱜ ᱪᱟᱞᱟᱜ ᱟᱠᱚ ᱾ ᱥᱟᱶᱛᱮ ᱥᱟᱸᱜᱮ ᱜᱟᱛᱮ ᱠᱚᱲᱟ ᱥᱟᱞᱟᱜ ᱛᱮ ᱵᱟᱹᱨᱤᱭᱟᱹᱛ ᱠᱚᱲᱟ ᱠᱚ ᱛᱩᱢᱫᱟᱹᱜ ᱴᱟᱢᱟᱠ ᱨᱩ-ᱨᱩ ᱛᱮᱠᱚ ᱪᱟᱞᱟᱜᱼᱟ ᱾ ᱟᱨ ᱚᱸᱰᱮ ᱚᱱᱠᱟᱜᱮ ᱥᱟᱱᱟᱢ ᱟ ᱢᱮᱱᱫᱚ ᱚᱸᱰᱮ ᱨᱮᱱ ᱨᱟᱭᱵᱟᱹᱥᱤᱭᱟᱹ ᱵᱩᱡ ᱞᱮ ᱢᱮᱱᱫᱚ ᱥᱮᱴᱮᱨ ᱱᱟᱭ ᱟᱞᱮ ᱢᱮᱱᱛᱮ ᱤᱱᱟᱹ ᱠᱷᱟᱱ ᱜᱮ ᱱᱟᱦᱟᱜ ᱥᱟᱱᱟᱢ ᱠᱩᱨᱩᱢᱩᱴᱩ ᱠᱟᱛᱮᱫ ᱠᱚ ᱟᱛᱟᱝ ᱫᱟᱨᱟᱢ ᱠᱚᱣᱟ, ᱟᱛᱟᱝ ᱫᱟᱨᱟᱢ ᱠᱟᱛᱮᱫ ᱟᱨ ᱚᱱᱠᱟᱜᱮ ᱟᱭᱢᱟ ᱟᱭᱢᱟ ᱠᱟᱹᱢᱤ ᱦᱚᱨᱟ ᱢᱮᱱᱟᱜᱼᱟ, ᱟᱨ ᱚᱱᱠᱟᱜᱮ ᱚᱸᱰᱮᱜᱮ ᱱᱟᱦᱟᱜ ᱤᱛᱩᱫ ᱥᱤᱸᱫᱩᱨ ᱫᱚ ᱦᱩᱭᱩᱜᱼᱟ ᱾ ᱚᱱᱠᱟᱜᱮ ᱱᱟᱦᱟᱜ ᱥᱮᱛᱟᱜ ᱥᱮᱛᱟᱜ, ᱦᱳᱭᱛᱳ ᱤᱛᱩᱫ ᱥᱤᱸᱩᱨ ᱫᱚ ᱦᱟᱸᱜ ᱜᱚᱝᱠᱮ ᱟᱞᱮ ᱥᱮᱱ ᱫᱚ ᱥᱮᱛᱟᱜ ᱥᱮᱛᱟᱜ ᱜᱮ ᱦᱩᱭᱩᱜᱼᱟ ᱾ ᱢᱮᱱᱫᱚ ᱚᱻ ᱢᱚᱴᱟᱢᱩᱴᱤ ᱵᱷᱳᱨ ᱵᱷᱳᱨ ᱧᱚᱜ ᱜᱮᱠᱚ ᱦᱩᱭ ᱪᱚᱭᱟ, ᱠᱟᱨᱚᱱ ᱟᱨ ᱥᱮᱛᱟᱜ ᱜᱮ ᱱᱟᱦᱟᱜᱼᱟ ᱨᱩᱣᱟᱹᱲ ᱦᱮᱡ ᱫᱚ ᱱᱚᱸᱰᱮ ᱫᱚ ᱦᱩᱭᱩᱜᱼᱟ, ᱠᱚᱲᱟ ᱯᱟᱣᱴᱷᱟ ᱴᱷᱮᱱ᱾
ᱦᱮᱸ ᱜᱚᱝᱠᱮ ᱟᱯᱮ ᱚᱱᱛᱮ ᱫᱚ ᱤᱛᱩᱫ ᱥᱤᱸᱫᱩᱨ ᱢᱟ ᱥᱮᱛᱟᱜ ᱥᱮᱛᱟᱜ ᱵᱮᱱ ᱞᱟᱹᱭ ᱠᱮᱜᱼᱟ ᱟᱹᱰᱤ ᱱᱟᱯᱟᱭ ᱠᱟᱛᱷᱟ ᱾ ᱟᱫᱚ ᱡᱟᱦᱟᱸ ᱡᱟᱦᱟᱸ ᱠᱚᱲᱟ ᱚᱲᱟᱜ ᱠᱷᱚᱱᱟᱜ ᱜᱟᱹᱰᱤᱭᱟᱛᱮ ᱴᱟᱢᱟᱠ ᱛᱩᱢᱫᱟᱜ ᱠᱟᱛᱮᱜ ᱡᱟᱦᱟᱸ ᱫᱚ ᱵᱟᱹᱨᱭᱟᱹᱛ ᱠᱚ ᱪᱟᱞᱟᱜᱼᱟ, ᱚᱱᱟ ᱫᱚ ᱦᱟᱸᱜ ᱛᱟᱦᱚᱞᱮ ᱚᱠᱟ ᱥᱚᱢᱚᱭ ᱠᱚ ᱪᱟᱞᱟᱜᱼᱟ, ᱛᱤᱱ ᱨᱮ?
ᱦᱮᱸᱭ, ᱢᱮᱱᱫᱚ ᱢᱮᱱ ᱫᱚ ᱜᱚᱝᱠᱮ ᱚᱱᱮ ᱚᱝᱠᱟ ᱛᱟᱦᱚᱞᱮ ᱤᱛᱩᱫ ᱥᱤᱸᱫᱩᱨ ᱦᱩᱭ ᱠᱟᱛᱮᱫ ᱱᱟᱜ ᱚᱱᱠᱟᱜᱮ ᱟᱨᱚ ᱱᱚᱰᱮ ᱦᱮᱡ ᱠᱟᱛᱮᱫ ᱟᱭᱢᱟ ᱟᱭᱢᱟ ᱜᱟᱛᱮ ᱜᱤᱫᱟᱹᱨ ᱱᱮᱣᱛᱟ ᱠᱚ ᱠᱚ ᱛᱟᱦᱮᱱ ᱾
ᱟᱭᱢᱟ ᱟᱭᱢᱟ ᱡᱤᱱᱤᱥ ᱠᱚ ᱟᱹᱜᱩ ᱠᱟᱛᱮᱫ ᱾
ᱟᱪᱪᱷᱟ, ᱟᱪᱪᱷᱟ, ᱦᱮᱸ ᱜᱚᱝᱠᱮ ᱚᱱᱟ ᱫᱚ ᱵᱟᱹᱦᱩ ᱟᱹᱜᱩ ᱦᱩᱭ ᱠᱟᱛᱮ ᱦᱟᱸᱜ ᱡᱟᱦᱟᱸ ᱡᱚᱢ ᱧᱩ ᱨᱮᱱᱟᱜ ᱵᱮᱯᱟᱨ ᱠᱚ ᱛᱟᱦᱮᱸᱱᱟ, ᱥᱮ ᱡᱚᱢ ᱧᱩ ᱦᱚᱪᱚ ᱠᱚᱣᱟ ᱠᱚ ᱦᱟᱸᱜ ᱫᱤᱥᱚᱢ ᱦᱚᱲ ᱠᱚ ᱥᱮ ᱯᱮᱲᱟ ᱯᱟᱹᱲᱦᱟᱹ ᱠᱚ ᱾ ᱩᱱ ᱥᱚᱢᱚᱭ ᱜᱮ ᱠᱚᱲᱟ ᱚᱲᱟᱜ ᱨᱮᱫᱚ ᱚᱱᱟ ᱡᱟᱦᱟᱸᱜ ᱜᱮ ᱮᱸ ᱠᱚᱲᱟ ᱠᱩᱲᱤ ᱜᱤᱫᱽᱨᱟᱹ ᱞᱟᱹᱜᱤᱫ ᱡᱤᱱᱤᱥ ᱠᱚ ᱥᱮ ᱥᱟᱯᱟᱯ ᱠᱚᱠᱚ ᱠᱤᱨᱤᱧ ᱨᱮᱰᱤᱭ ᱠᱟᱜ ᱫᱚ ᱚᱱᱟ ᱜᱮ ᱟᱫᱚ ᱮᱢ ᱪᱟᱞᱟᱭ ᱠᱤᱱᱟ ᱥᱮ ᱪᱮᱫ?
ᱦᱳᱭ ᱜᱚᱝᱠᱮ ᱚᱱᱟ ᱜᱮ ᱾ ᱟᱨ ᱱᱤᱦᱟᱹᱛᱤ ᱜᱚᱝᱠᱮ ᱟᱵᱚ ᱱᱚᱣᱟ ᱥᱟᱱᱛᱟᱲ ᱥᱚᱢᱟᱡᱽ ᱨᱮ ᱫᱚ ᱱᱟᱦᱟᱜ ᱦᱚᱭᱛᱳ ᱟᱨ ᱜᱟᱛᱮ ᱫᱚ ᱱᱤᱦᱟᱹᱛᱤ ᱫᱚᱨᱠᱟᱨ ᱠᱟᱱᱟ ᱥᱮ, ᱜᱟᱛᱮ ᱵᱟᱝᱠᱷᱟᱱ ᱱᱟᱦᱟᱜ ᱚᱱᱠᱟᱱᱟᱜ ᱢᱤᱫᱴᱤᱡ ᱟᱵᱚᱣᱟᱜ ᱫᱩᱠ ᱯᱚᱫ ᱵᱟᱵᱚᱱ ᱞᱟᱹᱭ ᱫᱟᱲᱮᱭᱟᱜᱼᱟ ᱚᱱᱟᱛᱮ ᱜᱚᱝᱠᱮ ᱦᱳᱭᱛᱚ ᱮᱢᱚᱱ ᱮᱢᱚᱱ ᱜᱟ ᱛᱮ ᱢᱮᱱᱟᱜ ᱠᱚ ᱛᱟᱵᱚᱱᱟ ᱠᱤᱪᱷᱩ ᱜᱟᱛᱮ ᱫᱚ ᱱᱟᱦᱟᱜ ᱟᱵᱚ ᱚᱱᱛᱚᱨ ᱵᱷᱤᱛᱤᱨ ᱠᱷᱚᱱ ᱢᱟᱱᱮ ᱥᱟᱹᱜᱟᱹᱭ ᱢᱮᱱᱟᱜ ᱛᱟᱵᱚᱱᱟ᱾ ᱦᱩᱸ ᱦᱳᱭᱛᱚ ᱟ ᱚᱱᱠᱟᱱᱟᱜ ᱩᱱᱤᱭᱟᱜ ᱴᱟᱠᱟ ᱯᱚᱭᱥᱟ ᱟᱹᱨᱡᱟᱹᱣ ᱨᱮᱱᱟᱜ ᱵᱟᱹᱱᱩᱜ ᱛᱟᱭ ᱨᱮᱦᱚᱸ ᱛᱚᱵᱮ ᱮᱱᱮ ᱦᱤᱞᱚᱜ ᱫᱚ ᱱᱟᱦᱟᱜ ᱩᱱᱤ ᱜᱟᱛᱮ ᱫᱚ ᱱᱟᱜ ᱟᱵᱚ ᱥᱟᱱᱟᱢ ᱵᱟᱯᱞᱟ ᱠᱟᱹᱢᱤ ᱨᱮ ᱱᱟᱦᱟᱜ ᱩᱱᱤ ᱦᱚᱠ ᱫᱟᱨᱮ ᱵᱮᱱᱟᱜᱼᱟ᱾
ᱦᱮᱸ ᱜᱚᱢᱮ, ᱟᱨ ᱟᱵᱚ ᱥᱟᱱᱛᱟᱲ ᱥᱚᱢᱟᱡᱽ ᱨᱮ ᱢᱤᱫᱴᱮᱱ ᱡᱩᱨᱤ ᱥᱮ ᱞᱟᱭᱤᱯᱷ ᱯᱟᱴᱱᱟᱨ ᱫᱚ ᱱᱤᱦᱟᱹᱛ ᱜᱮ ᱫᱚᱨᱠᱟᱨ᱾ ᱡᱟᱦᱟᱸᱞᱮᱠᱟ ᱯᱚᱨᱚᱵᱚᱨᱛᱤ ᱫᱤᱱ ᱨᱮ ᱩᱱᱤ ᱜᱮ ᱡᱟᱦᱟᱸᱱᱟᱜ ᱫᱩᱠᱷ ᱥᱩᱠᱷ ᱨᱮ ᱵᱤᱯᱚᱫ ᱟᱯᱚᱫ ᱨᱮ ᱩᱱᱤ ᱜᱮ ᱥᱟᱶ ᱨᱮᱫᱚᱭ ᱛᱟᱦᱮᱸᱱᱟ᱾
ᱥᱮ ᱵᱟᱝ-ᱟ ᱜᱚᱝᱠᱮ?
ᱦᱳᱭ, ᱜᱚᱝᱠᱮ᱾ ᱦᱚᱸ ᱞᱟᱹᱭ ᱢᱮ᱾
ᱡᱤᱵᱚᱱ ᱨᱮᱱᱟᱜ ᱡᱟᱦᱟᱸ ᱟᱸ ᱯᱚᱨᱚᱵᱚᱨᱛᱤ ᱨᱮᱱᱟᱜ ᱡᱟᱦᱟᱸ ᱟᱵᱚᱣᱟᱜ ᱡᱤᱭᱚᱱ ᱚᱱᱟ ᱫᱚ ᱮᱠᱞᱟ ᱫᱚ ᱠᱷᱟᱸᱰᱟᱣ ᱫᱚ ᱠᱷᱩᱵ ᱜᱮ ᱠᱩᱴᱷᱤᱱ ᱛᱟᱵᱚᱱ-ᱟ᱾ ᱚᱱᱟ ᱛᱮ ᱜᱮ- ᱮᱸ ᱢᱤᱫᱴᱮᱱ ᱡᱩᱨᱤ ᱥᱮ ᱢᱤᱫᱴᱮᱱ ᱵᱟᱹᱦᱩ ᱫᱚ
ᱱᱤᱦᱟ. ᱛᱤ ᱦᱳᱭ, ᱜᱚᱝᱠᱮ ᱢᱮᱱᱫᱚ ᱥᱮᱫᱟᱭ ᱦᱟᱯᱲᱟᱢ ᱠᱷᱚᱡ ᱡᱟᱦᱟᱸ ᱞᱮᱠᱟ ᱠᱚ ᱫᱚᱦᱚ ᱟᱹᱜᱩ ᱠᱟᱫ ᱛᱟᱵᱚᱱ ᱡᱚᱲ ᱯᱚᱛᱟᱢ ᱡᱚᱲ ᱯᱚᱛᱟᱢ ᱡᱚ ᱵᱟᱦᱟ ᱟᱫᱚ ᱟᱹᱰᱤ ᱜᱮ ᱱᱟᱯᱟᱭᱟ ᱦᱮᱸ ᱟᱨ ᱚᱱᱟ ᱛᱮ ᱜᱮ ᱱᱟᱦᱟᱜ ᱟᱹᱰᱤ ᱟᱭᱢᱟ ᱟᱭᱢᱟ ᱥᱮ ᱥᱟᱱᱟᱢ ᱮᱸ ᱡᱤᱵᱽᱼᱡᱤᱭᱟᱹᱞᱤ ᱠᱚᱦᱚᱸ ᱚᱱᱠᱟ ᱜᱮ ᱱᱟᱜ ᱡᱚᱲ ᱯᱚ, ᱡᱚᱲ ᱡᱤᱣᱤ ᱜᱮ ᱢᱮᱱᱟᱜ ᱠᱚᱣᱟ᱾ ᱦᱮᱸ ᱦᱳᱭᱛᱳ ᱟᱨ ᱠᱚᱫᱚ ᱱᱟᱦᱟᱜ ᱵᱟᱵᱚᱱ ᱧᱮᱞ ᱧᱟᱢ ᱠᱚᱨᱮ ᱦᱚᱸ ᱱᱟᱦᱟᱜ ᱩᱱᱠᱩ ᱟᱠᱚ ᱞᱮᱠᱟ ᱛᱮ ᱱᱟᱦᱟᱜ ᱚᱠᱟ ᱞᱮᱠᱟ ᱵᱷᱟ ᱢᱮᱱᱟᱜ ᱠᱚᱣᱟ ᱟᱠᱚᱣᱟᱜ ᱦᱳᱭᱛᱳ ᱩᱱᱠᱩᱣᱟᱜ ᱦᱚᱸ ᱢᱤᱫᱴᱤᱡ ᱵᱟᱯᱞᱟ ᱵᱟᱨᱮ ᱱᱟᱜ ᱚᱱᱠᱟ ᱢᱮᱱᱟᱜ ᱛᱟᱠᱚ ᱜᱮ ᱨᱮᱦᱚᱸ ᱦᱚᱭᱛᱳ ᱟᱵᱚ ᱚᱱᱟ ᱵᱟᱨᱮᱛᱮ ᱵᱟᱵᱚᱱ ᱵᱟᱰᱟᱭᱟ᱾ ᱦᱮᱸ, ᱛᱚᱵᱮ ᱜᱚᱝᱠᱮ ᱡᱟᱜᱮ ᱱᱚᱜᱼᱚ ᱱᱟ ᱢᱤᱫᱴᱤᱡ ᱟᱵᱚᱣᱟ ᱱᱚᱜᱼᱚ ᱱᱟ ᱢᱤᱫᱴᱤᱡ ᱢᱮᱱᱟᱜ ᱛᱟᱵᱚᱱ ᱛᱮ ᱡᱟᱜᱮ ᱟᱵᱚ ᱯᱚᱨᱚᱵᱚᱨᱛᱤ ᱠᱟᱞ ᱨᱮ ᱢᱤᱫᱴᱤᱡ ᱚᱝᱥᱚ ᱛᱟᱦᱮᱸ ᱤᱫᱤᱜ ᱠᱟᱱ ᱛᱟᱵᱚᱱᱟ ᱚᱱᱟ ᱚᱝᱥᱚ ᱱᱤᱦᱟᱹᱛᱤ ᱛᱟᱦᱮᱸ ᱫᱚᱨᱠᱟᱨ ᱠᱟᱱᱟ ᱥᱮ ᱪᱮᱫ ᱵᱮᱱ ᱞᱟᱹᱭ-ᱟ?
ᱦᱮᱸ, ᱜᱚᱝᱠᱮ ᱱᱚᱣᱟ ᱫᱚ ᱟᱹᱰᱤ ᱜᱮ ᱱᱟᱯᱟᱭ ᱡᱤᱱᱤᱥ ᱠᱟᱱ ᱜᱮᱭᱟ᱾ ᱱᱚᱣᱟ ᱢᱮᱱᱟᱜ ᱠᱷᱟᱹᱛᱤᱨ ᱟᱵᱚ ᱯᱚᱨᱚᱵᱚᱨᱛᱤ ᱫᱤᱱ ᱨᱮ ᱮᱸ ᱟᱨ ᱦᱚᱸ ᱵᱷᱟᱜᱤᱛᱮ ᱱᱚᱣᱟ ᱡᱟᱛᱮ ᱵᱚᱱ ᱠᱚᱨᱟᱣ ᱢᱟ ᱥᱮ, ᱵᱷᱟᱜᱤ ᱜᱮ ᱱᱚᱝᱠᱟ ᱜᱮᱵᱚᱱ ᱡᱤᱭᱟᱹᱲ ᱵᱚᱱ ᱫᱚᱦᱚᱸ ᱠᱟᱜ ᱢᱟ, ᱱᱚᱣᱟ ᱜᱮ ᱟᱹᱞᱤᱝ ᱫᱚ ᱞᱤᱝ ᱟᱸᱥᱚᱜᱼᱟ᱾
ᱦᱳᱭ
ᱟᱨ ᱜᱚᱝᱠᱮ ᱱᱚᱣᱟ ᱡᱟᱦᱟᱸ ᱮᱸᱻ ᱪᱮᱫ ᱤᱧ ᱞᱟᱹᱭᱟ ᱱᱚᱭᱟ ᱡᱮ ᱵᱟᱯᱞᱟ ᱠᱟᱹᱢᱤ ᱦᱚᱨᱟ ᱱᱚᱣᱟ ᱫᱚ ᱯᱨᱚᱛᱛᱮᱠᱴᱟ ᱡᱟᱭᱜᱟ ᱨᱮ ᱟᱯᱮ ᱚᱱᱛᱮ ᱨᱮ ᱡᱟᱦᱟᱸ ᱞᱮᱠᱟᱢ ᱞᱟᱹᱭ ᱠᱮᱜ-ᱟ ᱟᱞᱮ ᱱᱚᱛᱮ ᱨᱮᱦᱚᱸ ᱯᱨᱚᱛᱛᱮᱠᱴᱟ ᱡᱷᱚᱛᱚᱱᱟᱜ ᱜᱮ ᱥᱮᱢ ᱫᱚ ᱥᱮᱢ ᱜᱮᱭᱟ, ᱟᱫᱚ ᱢᱤᱫᱴᱮᱱ ᱡᱤᱱᱤᱥ ᱟᱞᱤᱝ ᱩᱭᱦᱟᱹᱨ ᱜᱚᱫ ᱠᱮᱜᱼᱟ ᱟᱞᱮ ᱱᱚᱛᱮ ᱫᱚ ᱦᱟᱸᱜ ᱟᱫᱚ ᱠᱚᱲᱟ ᱯᱟᱦᱴᱟ ᱠᱷᱚᱱᱟᱜ ᱚᱱᱟ ᱜᱚᱱᱚᱝ ᱢᱤᱦᱩᱸ ᱥᱮ, ᱮᱸ ᱢᱟᱱᱟᱜ ᱥᱩᱠᱨᱤ ᱫᱚ ᱦᱟᱸᱜ ᱠᱚ ᱠᱚᱲᱟ ᱯᱟ ᱦᱟᱸᱜ ᱠᱚ ᱮᱢᱟ ᱚᱱᱟ ᱫᱚ ᱟᱯᱮ ᱚᱱᱛᱮ ᱫᱚ ᱪᱮᱫ ᱞᱮᱠᱟ ᱚᱱᱟ ᱠᱟᱹᱡ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱼᱟ᱾
ᱦᱳᱭ ᱜᱚᱢᱠᱮ ᱟᱞᱮ ᱥᱮᱱ ᱫᱚ ᱱᱟᱦᱟᱜ ᱚᱱᱠᱟ ᱜᱮ ᱢᱮᱱᱫᱚ ᱵᱟᱨᱮᱭᱟ ᱵᱟᱨᱮᱭᱟ ᱢᱮᱱᱫᱚ ᱢᱤᱦᱩᱸ ᱰᱟᱝᱨᱟ ᱞᱟᱜᱟᱜᱼᱟ ᱦᱮᱸ ᱥᱮ᱾ ᱟᱫᱚ ᱡᱟᱠ ᱜᱮ ᱦᱳᱭ ᱛᱚ ᱜᱚᱞᱯᱚ ᱜᱚᱴᱟ ᱨᱮ ᱡᱩᱫᱤ ᱮ ᱚᱱᱠᱟ ᱡᱩᱫᱤ ᱢᱮᱱᱫᱚ ᱦᱳᱭᱛᱚ ᱚᱱᱠᱟᱱᱟᱜ ᱢᱤᱫᱴᱤᱡ ᱟᱨᱡᱟᱣ ᱵᱟᱝ ᱛᱟᱦᱮᱸᱱᱟ ᱩᱱᱠᱩ ᱠᱤᱨᱤᱧ ᱞᱟᱹᱜᱤᱫ ᱛᱮ᱾ ᱛᱟᱦᱚᱞᱮ ᱚᱱᱟ ᱫᱚ ᱱᱟᱜ ᱜᱚᱞᱯᱚ ᱛᱟᱞᱟᱛᱮ ᱦᱟᱸᱜ ᱜᱟᱱᱚᱜᱼᱟ᱾ ᱦᱮᱸ ᱟᱨ ᱡᱩᱫᱤ ᱚᱱᱠᱟ ᱜᱮ ᱡᱩᱫᱤ ᱵᱟᱝᱠᱚ ᱵᱟᱛᱟᱣᱟ ᱠᱩᱲᱤ ᱯᱟᱦᱴᱟ ᱩᱱᱫᱚ ᱜᱚᱢᱠᱮ ᱪᱤᱠᱟᱹᱭᱟᱵᱮᱱ ᱡᱟᱦᱟᱸ ᱠᱟᱛᱮᱫ ᱴᱟᱠᱟ ᱯᱚᱭᱥᱟ ᱟᱨᱡᱟᱣ ᱠᱟᱛᱮ ᱱᱤᱦᱟᱹᱛᱤ ᱩᱱᱠᱩ ᱞᱟᱹᱜᱤᱫ ᱛᱮ ᱡᱚᱜᱟᱲ ᱠᱟᱛᱮᱫ ᱮᱢᱟ ᱠᱚ ᱫᱚᱨᱠᱟᱨ ᱠᱟᱱᱟ ᱥᱮ ᱚᱱᱟ ᱠᱚ ᱥᱮᱫᱟᱭ ᱠᱷᱚᱱ ᱟᱵᱚᱣᱟᱜ ᱥᱟᱱᱛᱟᱲ ᱥᱚᱢᱟᱡᱽ ᱨᱮ ᱮ ᱟᱹᱨᱤ ᱪᱮᱫ ᱚᱱᱟ ᱨᱩᱞ ᱢᱮᱱᱟᱜ ᱟᱠᱟᱫᱼᱟ᱾ ᱦᱮᱸ ᱟᱨ ᱚᱱᱟ ᱫᱚ ᱡᱟᱦᱟᱸ ᱛᱤᱱᱟᱹᱜ ᱥᱚᱢᱵᱷᱚᱵ ᱡᱟ ᱩᱰᱟᱹᱝ ᱜᱮ ᱮᱢᱚᱜ ᱨᱮ᱾ ᱫᱚᱨᱠᱟᱨ ᱠᱟᱱᱟ ᱥᱮ ᱪᱮᱫ ᱵᱮᱱ ᱞᱟᱹᱭᱟ
ᱦᱮᱸ ᱜᱚᱝᱠᱮ ᱦᱮᱸ᱾ ᱟᱫᱚ ᱜᱚᱢᱠᱮ, ᱜᱚᱢᱠᱮ ᱟᱫᱚ ᱚᱱᱟ ᱥᱟᱱᱛᱟᱲ ᱥᱚᱢᱟᱡᱽ ᱨᱮ ᱢᱤᱫᱴᱟᱝ ᱚᱱᱟ ᱡᱟᱶᱟᱭ ᱠᱚᱲᱟ ᱡᱟᱦᱟᱸᱭ ᱡᱮ ᱪᱟᱹᱰᱤ ᱠᱩᱴᱟᱹᱢ ᱡᱤᱱᱤᱥ ᱴᱟᱜ ᱚᱱᱟ ᱠᱤᱵᱤᱱ ᱵᱟᱲᱟᱭᱟ?
ᱜᱚᱢᱠᱮ ᱚᱱᱟ ᱫᱚ ᱱᱟᱦᱟᱜ ᱩᱱᱟᱹᱜ ᱩᱰᱟᱹᱝ ᱫᱚ ᱵᱟᱰᱟᱭ ᱵᱟᱹᱱᱩᱜᱼᱟ, ᱦᱳᱭᱛᱳ ᱚᱱᱠᱟ ᱱᱟᱦᱟᱜ ᱪᱟᱞᱟᱣ ᱵᱟᱲᱟ ᱫᱚ ᱦᱩᱭ ᱟᱠᱟᱱ ᱜᱮᱭᱟ, ᱢᱮᱱᱫᱚ ᱫᱟᱫᱟ ᱫᱟᱹᱭ ᱟᱜ ᱫᱟᱫᱟ ᱠᱚᱣᱟᱜ ᱵᱟᱯᱞᱟ ᱠᱚᱨᱮ ᱢᱮᱱᱫᱚ ᱚᱱᱟ ᱵᱟᱨᱮ ᱢᱮᱱᱫᱚ ᱪᱮᱫ ᱞᱮᱠᱟ ᱪᱚ ᱦᱟᱸᱜ ᱠᱚ ᱢᱮᱱᱟ ᱚᱱᱟ ᱢᱤᱫᱴᱤᱡ ᱢᱮᱱᱫᱚ ᱜᱚᱯᱲᱚ ᱞᱮᱠᱟᱛᱮ᱾ ᱛᱮ ᱡᱚᱠᱷᱚᱱ ᱤᱫᱤ ᱨᱩᱣᱟᱹᱲ ᱠᱤᱱᱟ ᱠᱚ ᱤᱱᱟᱹ ᱦᱤᱞᱳᱜ᱾ ᱠᱷᱟᱱ ᱫᱚ ᱧᱮᱞ ᱵᱟᱲᱟ ᱦᱩᱭᱠᱟᱱ ᱜᱮᱭᱟ, ᱢᱮᱱᱠᱷᱟᱱ ᱜᱚᱢᱠᱮ ᱚᱱᱟ ᱵᱷᱤᱛᱤᱨ ᱵᱟᱦᱮᱨ ᱫᱚ ᱱᱟᱜ ᱵᱟᱝ ᱩᱭᱩᱝ ᱦᱩᱭ ᱟᱠᱟᱱᱟ᱾
ᱦᱮᱸ᱾
ᱟᱨ ᱚᱱᱠᱟᱜᱮ ᱢᱟᱱᱮ ᱪᱟᱹᱰᱤ ᱠᱩᱴᱟᱹᱢ ᱫᱚ ᱱᱟᱦᱟᱜ ᱟᱡ ᱡᱟᱦᱟᱸᱭ ᱵᱟᱵᱟ ᱛᱟᱭ ᱚᱸᱰᱮ ᱨᱮᱱ ᱩᱱᱤᱜᱮ ᱱᱟᱦᱟᱜ ᱵᱚᱸᱜᱟ ᱵᱩᱨᱩᱭᱟ ᱥᱩᱫᱷᱩ ᱱᱩᱭ ᱫᱚ ᱱᱟᱦᱟᱜ ᱚᱱᱟ ᱱᱮᱦᱚᱨ ᱡᱚᱦᱟᱨ ᱜᱚᱰ ᱥᱮ ᱚᱱᱟ ᱟᱨ ᱥᱩᱨ ᱵᱟᱲᱟ ᱨᱮ ᱱᱟᱦᱟᱜ, ᱦᱮᱸ ᱢᱮᱱᱫᱚ ᱜᱚᱢᱠᱮ ᱱᱩᱭ ᱡᱟᱦᱟᱸᱭ ᱱᱟᱣᱟᱭ ᱡᱟᱶᱟᱭᱮᱱᱟ ᱩᱱᱤ ᱠᱚ ᱵᱚᱸᱜᱟ ᱛᱟᱞᱟᱭ ᱭᱟ ᱟᱨᱠᱚ ᱚᱲᱟᱜ ᱵᱚᱸᱜᱟ ᱛᱟᱞᱟᱭ ᱮᱭᱟᱠᱚ᱾
ᱦᱮᱸ ᱜᱚᱢᱠᱮ ᱾
ᱟᱨ ᱜᱚᱢᱠᱮ ᱮ ᱢᱮᱱᱫᱚ ᱟᱹᱰᱤ ᱟᱭᱢᱟ ᱜᱮᱞᱟᱝ ᱨᱚᱯᱚᱲ ᱮᱱᱟ ᱴᱟᱭᱤᱢ ᱦᱩᱱᱟᱜ ᱯᱨᱟᱭ ᱪᱟᱵᱟ ᱦᱮᱡ ᱮᱱᱟ ᱦᱮᱢᱟ ᱛᱟᱦᱞᱮ ᱡᱚᱦᱟᱨ ᱜᱮ᱾
ᱦᱮᱸ ᱜᱚᱢᱠᱮ᱾